ᱦᱮᱞᱳ ᱦᱮᱸ
ᱦᱚ ᱡᱚᱦᱟᱨ ᱜᱮ
ᱦᱮᱸ ᱡᱚᱦᱟᱨ ᱜᱮ ᱫᱟ
ᱚᱜ ᱚᱲᱟᱜ ᱨᱮ ᱪᱮᱫ ᱠᱚ ᱱᱟᱯᱟᱭ ᱜᱮᱭᱟᱵᱚᱱ?
ᱦᱮᱸ ᱚᱲᱟᱜ ᱨᱮ ᱱᱟᱯᱟᱭ ᱜᱮᱭᱟᱞᱮ ᱫᱟ ᱟᱯᱮ ᱫᱚ ᱚᱠᱟᱞᱮᱠᱟ ᱚᱲᱟᱜ ᱨᱮᱫᱚ?
ᱱᱟᱯᱟᱭ ᱜᱮ ᱱᱚᱣᱟ, ᱱᱚᱣᱟ ᱜᱷᱟᱹᱲᱤᱡ ᱫᱚ
ᱚᱻ
ᱚᱻ ᱱᱤᱛᱚᱜ ᱪᱮᱫ ᱠᱚ ᱠᱟᱹᱢᱤ ᱦᱩᱭᱩᱜ ᱠᱟᱱᱟ ᱱᱤᱛᱚᱝ?
ᱟᱨ ᱱᱤᱛᱚᱜ ᱢᱟ ᱟᱞᱮᱫᱚ ᱪᱟᱥ ᱠᱚᱲᱦᱟ ᱟᱹᱣᱨᱤᱞᱮ ᱟᱞᱮ ᱟᱣ ᱟᱣ ᱟᱹᱣᱨᱤ ᱞᱮ ᱢᱟᱱᱮ ᱨᱚᱦᱚᱭᱟᱞᱮ ᱟᱞᱮ ᱥᱮᱫ ᱫᱚ ᱫᱟᱜ ᱦᱚᱸ ᱟᱨᱤ ᱡᱟᱹᱲᱤᱭᱟᱭ ᱚᱱᱠᱟ ᱫᱚ ᱱᱚᱜᱼᱚᱭ ᱠᱤ ᱟᱯᱮ ᱥᱮᱫ ᱫᱚ ᱫᱟᱜ ᱠᱚ ᱡᱟᱹᱲᱤ ᱵᱟᱲᱟᱭᱮ ᱥᱮ
ᱦᱟᱸ ᱫᱚᱢᱮ ᱫᱟᱜ ᱮ ᱡᱟᱹᱲᱤ ᱠᱮᱫᱟ ᱵᱟᱨ ᱯᱮ ᱫᱤᱱ ᱫᱷᱚᱨᱮ ᱛᱮᱦᱮᱧ ᱱᱟᱭ ᱯᱷᱟᱠᱟ ᱟᱠᱟᱫᱟ
ᱚᱻ
ᱱᱚᱜᱼᱚᱭ ᱵᱟᱭ ᱫᱟᱜ ᱡᱟᱹᱲᱤ ᱠᱟᱫᱟ ᱛᱟᱞᱦᱮ ᱟᱯᱮᱥᱮᱫ ᱫᱚ?
ᱦᱮᱸ ᱫᱟᱜ ᱢᱟ ᱡᱟᱹᱲᱤ ᱠᱮᱜᱼᱟᱭ ᱵᱟᱨᱯᱮ ᱫᱤᱱ ᱫᱷᱚᱨᱮ ᱟᱫᱚ ᱛᱤᱦᱤᱧ ᱜᱟᱯᱟ ᱛᱤᱦᱤᱧ ᱟᱨ ᱦᱚᱞᱟ ᱫᱚ ᱥᱤᱛᱩᱝ ᱧᱚᱜ ᱠᱮᱫᱟᱭ
ᱦᱳᱭ ᱛᱟᱞᱦᱮ ᱦᱳᱲᱳ ᱠᱚᱫᱚ ᱛᱤᱥᱯᱮ ᱨᱚᱦᱚᱭᱟ?
ᱦᱚᱜᱼᱚᱭ ᱟᱨ ᱛᱚᱞᱟ ᱠᱚᱦᱚᱸ ᱦᱚᱯᱚᱱ ᱜᱮᱭᱟ ᱛᱚ ᱚᱻ ᱥᱟᱱ ᱵᱚᱸᱜᱟ ᱥᱮᱫ ᱞᱮ ᱨᱚᱦᱚᱭ ᱜᱮᱭᱟ ᱟᱞᱮᱥᱮᱫ ᱫᱚ ᱟᱫᱚ ᱟᱥᱟᱲ ᱵᱚᱸᱜᱟ ᱥᱮᱥ ᱥᱮᱥ ᱮᱫ ᱜᱮ ᱨᱚᱦᱚᱭ ᱜᱮᱭᱟᱞᱮ
ᱚᱸ ᱛᱟᱦᱚᱞᱮ ᱚᱲᱟᱜ ᱨᱮᱫᱚ ᱪᱮᱫ ᱠᱚ ᱠᱟᱹᱢᱤ ᱦᱩᱭᱩᱜ ᱠᱟᱱᱟ ᱱᱤᱛᱚᱜ ᱫᱚᱼᱼ
ᱦᱩᱸ ᱚᱲᱟᱜ ᱠᱚᱨᱮ ᱫᱚ ᱚᱱᱟ ᱜᱮ ᱵᱟᱹᱫᱽ ᱠᱚᱨᱮ ᱢᱟᱱᱮ ᱥᱤ ᱵᱟᱲᱟᱭᱮᱫ-ᱟᱠᱚ ᱵᱤᱛᱟᱹ ᱠᱚᱠᱚ ᱪᱷᱟᱴᱟᱣ ᱵᱟᱲᱟᱭᱟ ᱫᱟ ᱪᱷᱟᱴᱟᱣ ᱠᱟᱛᱮ ᱠᱚ ᱫᱚᱦᱚ ᱠᱟᱜ ᱠᱟᱱᱟ ᱠᱚ ᱟᱫᱚ ᱫᱟᱜ ᱨᱮ ᱠᱷᱟᱱ ᱜᱮ ᱟᱫᱚᱼᱼ
ᱠᱷᱮᱛ ᱠᱚᱠᱚ ᱨᱮᱰᱤ ᱫᱚᱦᱚ
ᱦᱳᱭ ᱦᱳᱭ ᱱᱮᱛᱟᱨ ᱨᱮ ᱵᱟᱢ ᱨᱮᱰᱤ ᱫᱚᱦᱚ ᱞᱮᱠᱷᱟᱱ ᱟᱫᱚ ᱵᱟᱠᱷᱟᱱ ᱫᱚ ᱵᱟᱝ ᱜᱟᱱᱚᱜ-ᱟᱥᱮᱼᱼ
ᱦᱩᱸ ᱦᱩᱸ ᱛᱟᱯ ᱦᱩᱸ ᱛᱟᱨᱯᱚᱨᱮ ᱪᱮᱫ ᱪᱮᱫ ᱪᱤᱠᱟᱹ ᱦᱳᱭᱳᱜ-ᱟ ᱚᱸᱰᱮ ᱯᱟᱲᱦᱟᱣ ᱦᱩᱭᱩᱜ-ᱟ ᱥᱮ ᱤᱥᱠᱩᱞ ᱨᱮᱞᱼᱼ ᱤᱥᱠᱩᱞ ᱠᱚᱞᱮᱡᱽ
ᱦᱮᱸ ᱯᱟᱲᱦᱟᱣ ᱦᱩᱭᱩᱜ ᱠᱟᱱ ᱜᱮᱭᱟ ᱪᱟᱞᱟᱜ ᱠᱟᱱ ᱜᱮᱭᱟ ᱚᱞᱚᱜ ᱯᱟᱲᱦᱟᱜ ᱵᱟᱝ ᱦᱩᱭᱩᱜ ᱞᱮᱠᱷᱟᱱ ᱦᱮᱸ ᱠᱚᱞᱮᱡᱽ ᱨᱮᱜᱮ
ᱚ ᱟᱯᱮᱭᱟᱜ ᱟᱹᱛᱩ ᱫᱤᱥᱚᱢ ᱫᱚ ᱟᱠᱟ ᱰᱤᱥᱴᱤᱠ ᱯᱟᱲᱟᱜ ᱠᱟᱱᱟ
ᱟᱞᱮᱭᱟᱜ ᱟᱛᱳ ᱫᱤᱥᱚᱢ ᱫᱚ ᱢᱮᱫᱽᱱᱤᱯᱩᱨ ᱰᱤᱥᱴᱤᱠ ᱯᱟᱲᱟᱜ ᱠᱟᱱ
ᱢᱮᱫᱽᱱᱤᱯᱩᱨ
ᱦᱳᱭ
ᱦᱟᱸ ᱟᱞᱮ ᱦᱚᱸ ᱢᱮᱫᱽᱱᱤᱯᱩᱨ ᱰᱤᱥᱴᱤᱠ ᱜᱮ
ᱚ ᱟᱹᱰᱤ ᱱᱟᱯᱟᱭ ᱜᱮ
ᱯᱟᱲᱦᱟᱣ ᱵᱟᱝ ᱥᱮᱬᱟ ᱞᱮᱠᱷᱟᱱ ᱪᱤᱠᱟᱹ ᱛᱮ ᱜᱟᱱᱚᱜ-ᱟ ᱱᱮᱛᱟᱨ ᱡᱩᱜᱽ ᱨᱮ
ᱦᱩᱸ ᱦᱩᱸ ᱛᱟᱦᱚᱞᱮ ᱪᱤᱠᱤ ᱪᱤᱠᱤ ᱵᱷᱟᱥᱟ ᱫᱚᱵᱚᱱ ᱵᱟᱲᱟᱭᱟ ᱟᱥᱮ ᱵᱟᱝ
ᱦᱚᱸ ᱦᱚᱸ ᱪᱤᱠᱤ ᱛᱮᱜᱮ ᱯᱟᱲᱦᱟ ᱦᱩᱭᱩᱜ ᱠᱟᱱ ᱜᱮᱭᱟ
ᱚᱞ ᱪᱤᱠᱤ ᱛᱮᱜᱮᱼᱼ
ᱦᱳᱭ
ᱚ ᱟᱪᱪᱷᱟ ᱡᱮ ᱱᱚᱜ-ᱚᱭ ᱱᱤᱛᱚ ᱚᱞᱪᱤᱠᱤ ᱛᱮᱵᱮᱱ ᱯᱟᱲᱦᱟᱜ ᱠᱟᱱᱟ ᱱᱚᱣᱟ ᱱᱚᱣᱟ ᱨᱮ ᱢᱤᱫᱴᱮᱱ ᱪᱮᱫ ᱥᱩᱵᱤᱫᱟ ᱦᱮᱱᱟᱜ-ᱟ
ᱟᱸ ᱥᱩᱵᱤᱫᱷᱟ ᱵᱚᱞᱛᱮ ᱱᱤᱡᱮᱨᱟᱜ ᱟᱭᱳ ᱟᱲᱟᱝ ᱠᱟᱱᱟ ᱥᱮ ᱚᱱᱟ ᱟᱭᱳ ᱟᱲᱟᱝ ᱛᱮ ᱯᱟᱲᱦᱟᱣ ᱞᱮᱠᱷᱟᱱ ᱱᱤᱡᱮ ᱦᱚᱸ ᱢᱟᱱᱮ ᱟᱹᱰᱤ ᱥᱤᱠᱷᱱᱟᱹᱛ ᱞᱮᱠᱟᱢ ᱵᱩᱡᱷᱟᱹᱣᱟ ᱟᱨᱚ ᱦᱟᱯᱮᱱ ᱫᱤᱱ ᱨᱮ ᱠᱚ ᱯᱟᱲᱦᱟᱣ ᱫᱟᱲᱮᱭ ᱟᱠᱚᱣᱟ ᱢᱟ ᱱᱚᱣᱟ ᱟᱵᱚ ᱟᱭᱳ ᱟᱲᱟᱝ ᱫᱚ ᱱᱚᱣᱟ ᱚᱞ ᱪᱤᱠᱤ ᱫᱚᱼᱼ ᱟᱵᱚ ᱡᱩᱫᱤ ᱵᱟᱵᱚᱱ ᱪᱮᱫᱟ ᱥᱮ ᱱᱚᱣᱟ ᱫᱚ ᱟᱨᱚ ᱢᱟᱱᱮ ᱟᱵᱚ ᱫᱚ ᱫᱤᱠᱩ ᱠᱷᱚᱱᱟᱜ ᱫᱚ ᱛᱟᱭᱚᱢ ᱨᱮᱜᱮ ᱵᱚᱱ ᱪᱟᱞᱟᱣ ᱤᱫᱤᱜ ᱠᱟᱱᱟ ᱥᱮ ᱟᱨᱮ ᱫᱤᱠᱩ ᱫᱚ ᱪᱮᱫᱠᱟ ᱱᱤᱛᱚᱜ ᱫᱚᱼᱼ ᱵᱟᱝᱞᱟ ᱢᱤᱰᱤᱭᱟᱢ ᱛᱮ ᱛᱤᱱᱟᱹᱜ ᱜᱟᱱ ᱢᱟᱱᱮ ᱟᱹᱰᱤ ᱡᱟᱹᱥᱛᱤ ᱞᱟᱦᱟ ᱟᱠᱟᱱᱟ ᱡᱮᱦᱮᱛᱩ ᱟᱵᱚ ᱥᱚᱝᱵᱤᱫᱷᱟᱱ ᱨᱮᱠᱚ ᱥᱮᱞᱮᱫ ᱟᱠᱟᱫ ᱛᱟᱵᱚᱱ ᱜᱮᱭᱟ ᱟᱨ ᱱᱚᱣᱟ ᱞᱟᱦᱟ ᱤᱫᱤ ᱫᱚ ᱞᱟᱹᱠᱛᱤ ᱠᱟᱱ ᱛᱟᱵᱚᱱ ᱜᱮᱭᱟ
ᱦᱩᱸ ᱥᱮᱭ ᱱᱚᱣᱟ ᱵᱷᱟᱥᱟ ᱫᱚ ᱟᱵᱚᱣᱟᱜ ᱜᱮᱛᱚ ᱱᱚᱣᱟ ᱟᱵᱚ ᱵᱟᱵᱚᱱ ᱪᱮᱫ ᱞᱮᱠᱷᱟᱱ ᱫᱚ ᱱᱚᱣᱟ ᱵᱷᱟᱥᱟ ᱫᱚ ᱮᱠᱫᱚᱢ ᱵᱤᱞᱩᱯᱛᱚᱞᱤᱯ ᱯᱚᱛᱮ ᱪᱟᱜ-ᱟ
ᱦᱳᱭ ᱛᱚ᱾
ᱛᱟᱨᱯᱚᱨᱮᱱ ᱪᱤᱠᱤ ᱨᱮᱱᱟᱜ ᱛᱤᱱᱟᱹᱜ ᱤᱥᱠᱩᱞ ᱦᱮᱱᱟᱜ-ᱟ ᱟᱛᱳ ᱫᱤᱥᱚᱢ ᱥᱮᱫ?
ᱟᱛᱳ ᱤᱥᱠᱩᱞ ᱠᱚᱫᱚ ᱚᱱᱠᱟ ᱫᱚ ᱵᱟᱹᱱᱩᱜ ᱟᱠᱟᱫᱟ᱾ ᱟᱫᱚ ᱱᱤᱡᱮ ᱦᱚᱸ ᱟᱫᱚ ᱵᱟᱝᱞᱟ ᱢᱤᱰᱤᱭᱟᱢ ᱛᱮᱜᱮ ᱯᱟᱲᱦᱟᱣ ᱦᱮᱡ ᱦᱩᱭ ᱟᱠᱟᱱᱟ᱾ ᱟᱫᱚ ᱚᱱᱠᱟ ᱫᱚ ᱥᱳᱨ ᱠᱚᱨᱮ ᱫᱚ ᱵᱟᱹᱱᱩᱜ ᱟᱠᱟᱫᱟ ᱛᱚ᱾ ᱟᱫᱚ ᱱᱤᱛᱚᱜ ᱢᱟ ᱠᱚᱞᱮᱡᱽ ᱨᱮᱛᱚ ᱟᱫᱚ ᱥᱟᱺᱜᱤᱱ ᱨᱮ ᱪᱟᱞᱟᱣ ᱦᱩᱭᱩᱜ ᱠᱟᱱᱟ ᱟᱫᱚ᱾ ᱟᱫᱚ ᱦᱟᱯ- ᱯᱮᱱ ᱫᱤᱱ ᱨᱮ ᱡᱩᱫᱤ ᱟᱵᱚ ᱡᱩᱫᱤ ᱠᱚ ᱟᱛᱳ ᱟᱛᱳ ᱤᱥᱠᱩᱞ ᱠᱚ ᱵᱮᱱᱟᱣ ᱛᱟᱵᱚᱱ ᱠᱷᱟᱱ ᱫᱚ ᱟᱹᱰᱤ ᱱᱟᱯᱟᱭ ᱠᱚᱜ-ᱟ᱾
ᱦᱩᱸ ᱱᱮᱛᱟᱨ ᱫᱤᱱ ᱧᱮᱞ ᱦᱩᱭᱩᱜ ᱠᱟᱱᱟ ᱟᱛᱳ ᱠᱚᱨᱮᱫ ᱫᱚ ᱵᱮᱱᱟᱣ ᱫᱟᱠᱚ ᱢᱟᱱᱮ ᱪᱤᱠᱤ ᱨᱮᱱᱟᱜ ᱤᱥᱠᱩᱞ ᱯᱨᱟᱭᱢᱟᱨᱤ ᱠᱚ᱾
ᱦᱩᱸ
ᱚᱱᱚᱛᱮ ᱟᱯᱮᱥᱮᱫ ᱵᱟᱠᱚ ᱵᱮᱱᱟᱣ ᱟᱠᱟᱫᱟ?
ᱚᱱᱠᱟ ᱫᱚ ᱟᱹᱣᱨᱤ ᱦᱩᱭᱩᱜ-ᱟ ᱛᱚ᱾ ᱪᱟᱭ ᱠᱟᱱᱟ ᱡᱮ ᱡᱟᱛᱮ ᱦᱳᱭᱳᱜ ᱢᱟ ᱞᱚᱜᱚᱱ ᱞᱚᱜᱚᱱ᱾ ᱵᱮᱝᱜᱚᱞᱤ ᱢᱤᱰᱤᱭᱟᱢ ᱛᱮ ᱡᱮᱢᱚᱱ ᱡᱟᱹᱥᱛᱤ ᱤᱥᱠᱩᱞ ᱢᱮᱱᱟᱜ ᱟᱠᱟᱫᱟ ᱚᱱᱠᱟ ᱦᱚᱸ ᱡᱚᱫᱤ ᱟᱵᱚᱣᱟᱜ ᱥᱟᱱᱛᱟᱞᱤ ᱢᱤᱰᱤᱭᱟᱢ ᱛᱮ ᱡᱩᱫᱤ ᱤᱥᱠᱩᱞ ᱠᱚ ᱟᱛᱳ ᱟᱛᱳ ᱨᱮ ᱦᱩᱭᱩᱜ ᱠᱷᱟᱱ ᱫᱚ ᱢᱟᱱᱮ ᱱᱚᱣᱟ ᱦᱚᱸ ᱟᱹᱰᱤ ᱵᱷᱟᱜᱮ ᱠᱚᱜ-ᱟ᱾
ᱧᱮᱞᱚᱜ ᱠᱟᱱᱟ ᱛᱚ ᱵᱮᱱᱟᱣ ᱫᱟᱠᱚ ᱱᱮᱛᱟᱨ ᱫᱚ᱾
ᱟᱫᱚ ᱵᱮᱱᱟᱣᱟᱜ ᱜᱮ ᱠᱚ ᱚᱱᱟ ᱫᱚ ᱫᱮᱨᱤᱜ-ᱟ ᱦᱟᱸᱜ᱾
ᱩᱸ ᱵᱟᱠᱷᱟᱱ ᱪᱤᱠᱤ ᱨᱮᱱᱟᱜ ᱤᱥᱠᱩᱞ ᱵᱚᱞᱛᱮ ᱜᱮᱞᱮ ᱮᱠᱷᱚᱱ ᱟᱵᱚ ᱫᱚ ᱵᱟᱪᱪᱟ ᱠᱷᱚᱱ ᱛᱚ ᱵᱟᱵᱚᱱ ᱧᱟᱢ ᱫᱟ ᱮᱵᱟᱨ ᱥᱮ- ᱠᱚᱞᱮᱡᱽ ᱨᱮᱜᱮ ᱪᱤᱠᱤ ᱨᱮᱱᱟᱜ ᱤᱥᱠᱩᱞ ᱢᱟᱱᱮ ᱦᱮᱱᱟᱜ-ᱟ, ᱪᱤᱠᱤ ᱯᱟᱲᱦᱟᱣ ᱨᱮᱱᱟᱜ ᱥᱩᱵᱤᱫᱟ ᱦᱮᱱᱟᱜ-ᱟ᱾
ᱦᱳᱭ ᱟᱫᱚ ᱟᱹᱰᱤ ᱫᱮᱨᱤ ᱠᱟᱛᱮᱫ ᱜᱮ ᱦᱟᱱᱮ ᱡᱮᱢᱚᱱ ᱫᱟᱨᱮ ᱪᱚᱴ ᱠᱷᱚᱱᱟᱜ ᱵᱚᱱ ᱯᱟᱲᱟᱜ ᱠᱟᱱᱟ ᱟᱵᱚ ᱫᱚ ᱪᱤᱠᱤ ᱫᱚ ᱟᱫᱚ ᱟᱫᱚ ᱢᱮᱱᱟᱜ ᱟᱠᱟᱱ ᱜᱮᱭᱟ᱾ ᱡᱮ ᱢᱟᱱᱮ ᱢᱟᱱᱮ ᱢᱤᱰᱤᱭᱟᱢ ᱛᱮᱦᱚᱸ ᱚᱱᱟ ᱦᱚᱸ ᱟᱫᱚ ᱡᱟᱹᱥᱛᱤ ᱜᱤᱫᱽᱨᱟᱹ ᱫᱚ ᱵᱟᱝ ᱠᱚ ᱚᱞᱚᱜ ᱯᱟᱲᱦᱟᱣ ᱫᱟᱲᱮᱜ ᱠᱟᱱᱟ ᱠᱚ ᱢᱟᱱᱮ ᱥᱟᱱᱛᱟᱞᱤ ᱢᱤᱰᱤᱭᱟᱢ ᱛᱮᱫᱚ᱾
ᱦᱩᱸ ᱛᱟᱦᱚᱞᱮ ᱠᱚᱞᱮᱡᱽ ᱨᱮ ᱦᱩᱞ ᱢᱟᱦᱟ ᱪᱤᱠᱟᱹ ᱵᱚᱱ ᱢᱟᱱᱟᱣ ᱠᱮᱫᱟ?
ᱦᱚᱸ ᱵᱷᱟᱜᱮ ᱜᱮ ᱢᱟᱱᱟᱣ ᱦᱩᱭ ᱮᱱᱟ ᱠᱚᱞᱮᱡᱽ ᱨᱮᱦᱚᱸ᱾
ᱦᱩᱸ
ᱟᱯᱮᱥᱮᱫ ᱫᱚ ᱚᱠᱟ ᱞᱮᱠᱟ ᱠᱚ ᱢᱟᱱᱟᱣ ᱜᱮᱭᱟ?
ᱦᱮᱸ ᱦᱮᱸ ᱟᱞᱮ ᱥᱮᱫ ᱦᱚᱸ ᱢᱟᱱᱟᱣ ᱦᱩᱭᱱᱟ ᱟᱛᱳ ᱫᱤᱥᱚᱢ ᱨᱮ᱾ ᱥᱮᱛᱟᱜ ᱨᱮ ᱫᱩᱠᱟᱱᱟᱞᱮ ᱡᱚᱛᱚ ᱯᱩᱡᱟᱹ ᱦᱩᱭ ᱮᱱᱟ᱾ ᱥᱤᱫᱩ ᱠᱟᱱᱦᱩ ᱨᱮ᱾ ᱛᱟᱯᱚᱨᱮ ᱚᱱᱟ ᱯᱚᱨᱮ ᱛᱟᱯᱚᱨᱮ ᱨᱟᱥᱛᱟ ᱨᱮ ᱨᱮᱞᱤ ᱛᱩᱫ ᱦᱩᱭ ᱞᱮᱱᱟ᱾
ᱥᱟᱹᱠᱷᱤ ᱥᱚᱵᱷᱟ ᱞᱟᱹᱜᱤᱫ ᱪᱚᱢᱴᱩ ᱱᱟᱱᱟᱨ ᱦᱩᱱᱟᱨ ᱢᱟᱱᱮ ᱚᱱᱩᱥᱴᱟᱱ ᱫᱚᱦᱚ ᱦᱩᱭ ᱞᱮᱱᱟ᱾ ᱚ ᱦᱚᱸ ᱩᱱᱠᱩᱣᱟᱜ ᱵᱚᱡᱟ ᱛᱩᱧ ᱵᱚᱡᱟ ᱛᱩᱧ ᱵᱟᱪᱪᱟ ᱜᱤᱫᱽᱨᱟᱹᱣᱟᱜ ᱫᱟᱹᱲ ᱠᱷᱮᱞᱟ ᱠᱚ᱾
ᱚ ᱟᱞᱮ ᱥᱮᱫ ᱦᱚᱸ ᱠᱚᱞᱮᱡᱽ ᱨᱮᱢᱟ ᱠᱚᱨᱟᱣ ᱜᱮᱭᱟᱞᱮ ᱟᱨ ᱟᱛᱩᱜ ᱟᱛᱳ ᱨᱮᱦᱚᱸ ᱞᱮ ᱠᱚᱨᱟᱣ ᱜᱮᱭᱟ᱾ ᱟᱛᱳ ᱨᱮᱦᱚᱸ ᱟᱹᱰᱤ ᱱᱟᱯᱟᱭ ᱜᱮᱞᱮ ᱠᱚᱨᱟᱣ ᱜᱮᱭᱟ ᱟᱨ ᱡᱮᱢᱚᱱ ᱥᱮᱛᱟᱜ ᱨᱮᱞᱮ ᱩᱢ ᱯᱷᱟᱨᱪᱟ ᱠᱟᱛᱮᱜ ᱞᱮ ᱪᱟᱞᱟᱣᱱᱟ ᱡᱟᱦᱟᱸᱨᱮ ᱢᱟᱱᱮ ᱢᱟᱱᱮ ᱢᱟᱱᱟᱣ ᱜᱮᱭᱟᱞᱮ ᱚᱸᱰᱮᱞᱮ ᱪᱟᱞᱟᱣᱱᱟ ᱛᱟᱨᱯᱚᱨᱮ ᱱᱟᱭᱠᱮ ᱠᱚ ᱥᱟᱵ ᱠᱟᱛᱮᱫ ᱜᱮ ᱢᱟᱱᱮ ᱡᱚᱛᱚ ᱦᱚᱲ ᱟᱛᱳ ᱦᱚᱲ ᱢᱚᱬᱮ ᱦᱚᱲ ᱠᱚ ᱥᱟᱵ ᱠᱟᱛᱮᱫ ᱜᱮᱞᱮ ᱪᱟᱞᱟᱜ ᱜᱮᱭᱟ ᱟᱨ ᱛᱟᱨᱯᱚᱨᱮ ᱯᱩᱠᱷᱨᱤ ᱠᱷᱚᱱᱟᱜᱞᱮ ᱫᱟᱜ ᱞᱮ ᱟᱹᱜᱩᱭ ᱜᱮᱭᱟ ᱟᱹᱜᱩ ᱠᱟᱛᱮᱫ ᱟᱨ ᱯᱮ ᱫᱷᱟᱣ ᱵᱟᱠᱷᱟᱱ ᱢᱚᱬᱮ ᱫᱷᱟᱣ ᱞᱮ ᱟᱹᱪᱩᱨᱚᱜ ᱛᱮᱞᱮ ᱚᱸᱰᱮ ᱡᱟᱦᱟᱸ ᱥᱟᱹᱜᱩᱱ ᱞᱚᱴᱟ ᱫᱟᱜ ᱞᱮ ᱤᱫᱤᱛᱮ ᱚᱸᱰᱮᱞᱮ ᱱᱟᱭᱠᱤ ᱜᱮ ᱵᱟᱝ ᱵᱚᱸᱜᱟᱭ ᱛᱟᱞᱮ ᱟᱭ ᱚᱱᱠᱟ ᱠᱟᱛᱮ ᱜᱮᱞᱮ ᱢᱟᱱᱟᱣ ᱜᱮᱭᱟ ᱟᱹᱰᱤ ᱡᱟᱠ ᱡᱚᱢᱚᱱ ᱜᱮᱞᱮ ᱢᱟᱱᱟᱣ ᱜᱮᱭᱟ
ᱟᱨ ᱢᱟᱱᱟ ᱦᱚᱸ ᱞᱟᱠᱛᱤ ᱜᱮ ᱠᱟᱱᱟ᱾
ᱦᱚᱜᱼᱚᱭ ᱱᱚᱣᱟ ᱧᱮᱞ ᱦᱩᱭᱩᱜ ᱠᱟᱱᱟ ᱡᱮ ᱟᱵᱚᱣᱟᱜ ᱦᱩᱞ ᱢᱟᱦᱟᱨᱮ ᱢᱟᱱᱮ ᱠᱮᱞᱟᱵᱽ ᱠᱚᱠᱚ ᱫᱚᱦᱚᱭᱮᱫᱟ ᱢᱟᱱᱮ ᱚᱨᱜᱮᱥᱴᱨᱟ ᱠᱚᱠᱚ ᱫᱚᱦᱚᱭᱮᱫᱟ, ᱱᱚᱣᱟ ᱫᱚ ᱪᱤᱠᱟᱱ ᱢᱮᱫ ᱛᱮᱵᱤᱱ ᱧᱮᱞ ᱞᱮᱱᱟ᱾
ᱱᱚᱣᱟ ᱫᱚ ᱠᱟᱨᱚᱱ ᱡᱮᱦᱮᱛᱩ ᱦᱩᱞ ᱢᱟᱦᱟ ᱫᱚ ᱟᱵᱚᱱᱟᱜ ᱚ ᱢᱟᱱᱮ ᱟᱨ ᱞᱟᱹᱲᱦᱟᱹᱭ ᱞᱮᱫᱼᱟ ᱠᱤᱱ ᱥᱮ ᱱᱚᱣᱟ ᱞᱟᱹᱲᱦᱟᱹᱭ ᱠᱷᱟᱹᱛᱤᱨ ᱛᱮᱜᱮ ᱱᱚᱣᱟ ᱫᱚ ᱠᱞᱟᱵᱽ ᱠᱞᱟᱵᱽ ᱨᱮ ᱡᱮ ᱚᱱᱟ ᱢᱟᱱᱮ ᱚᱨᱜᱮᱥᱴᱟᱨ ᱚᱱᱠᱟᱱ ᱦᱤᱥᱟᱹᱵ ᱛᱮᱫᱚ ᱫᱚᱦᱚ ᱫᱚ ᱵᱟᱝ ᱞᱟᱹᱠᱛᱤ ᱜᱮᱭᱟ᱾ ᱢᱟᱱᱮ ᱠᱞᱟᱵᱽ ᱦᱤᱥᱟᱹᱵ ᱛᱮᱫᱚ ᱚᱱᱟ ᱫᱚ ᱟᱹᱛᱩ ᱦᱤᱥᱟᱹᱵ ᱛᱮᱫᱚ ᱠᱷᱟᱱ ᱫᱚ ᱚᱱᱟ ᱫᱚ ᱵᱟᱹᱲᱤᱡ ᱜᱮᱭᱟ᱾
ᱠᱟᱨᱚᱱ ᱞᱟᱹᱲᱟᱹᱭ ᱞᱮᱫᱼᱟ ᱠᱤ ᱱᱚᱝᱠᱟ ᱱᱚᱜ ᱱᱚᱝᱠᱟᱱ ᱢᱟᱱᱮ ᱟᱵᱚᱱ ᱢᱟᱱᱮ ᱵᱟᱝ ᱪᱚᱝ ᱦᱳᱭ ᱦᱳᱭ
ᱟᱵᱚ
ᱡᱤᱣᱤ ᱟᱞᱟᱭ ᱠᱟᱛᱮᱫ ᱠᱤᱱ ᱞᱟᱹᱲᱦᱟᱹᱭ ᱠᱟᱫᱟ ᱠᱤᱱ᱾ ᱚᱱᱠᱟᱱᱟᱜ ᱫᱤᱱ ᱨᱮ ᱡᱩᱫᱤ ᱠᱞᱟᱵᱽ ᱠᱚᱨᱮ ᱡᱮ ᱚᱨᱜᱮᱥᱴᱟᱨ ᱠᱚ ᱦᱩᱭᱩᱜᱼᱟ, ᱚᱱᱠᱟᱱᱟᱜ ᱫᱚ ᱚ ᱵᱟᱹᱲᱤᱡ ᱜᱮ ᱠᱟᱱᱟ᱾
ᱚ ᱛᱟᱦᱚᱞᱮ ᱡᱚᱢ ᱵᱟᱲᱟ ᱠᱟᱫᱟ ᱵᱤᱱ᱾
ᱦᱮᱸ ᱡᱚᱢ ᱵᱟᱲᱟ ᱫᱚ ᱦᱩᱭ ᱟᱠᱟᱱᱟ᱾
ᱛᱟᱦᱚᱞᱮ ᱚᱲᱟᱜ ᱨᱤᱡᱤᱜ
ᱦᱮᱸ ᱚᱲᱟᱜ ᱨᱮᱜᱮ ᱢᱮᱱᱟᱜ ᱞᱤᱧ ᱜᱮᱭᱟ᱾
ᱵᱟᱭᱨᱮ ᱫᱚ ᱵᱟᱵᱤᱱ ᱪᱟᱞᱟᱣ ᱠᱟᱱᱟ᱾
ᱵᱟᱝ ᱵᱟᱝ ᱟᱫᱚ ᱵᱟᱝ ᱥᱮᱱ ᱦᱩᱭ ᱟᱠᱟᱱᱟ ᱪᱷᱩᱴᱤ ᱠᱚ ᱢᱮᱱᱟᱜ ᱟᱠᱟᱫᱟ ᱛᱚ᱾ ᱟᱫᱚ ᱵᱟᱝ ᱪᱟᱞᱟᱣ ᱦᱩᱭ ᱟᱠᱟᱱᱟ᱾
ᱚ
ᱵᱮᱥ ᱵᱟᱲᱟ ᱜᱮᱭᱟᱢ ᱥᱮ ᱵᱟᱝ?
ᱦᱮᱸ ᱵᱮᱥ ᱵᱟᱲᱟ ᱜᱮ᱾
ᱚ ᱟᱯᱮ ᱥᱮᱫ ᱫᱚ ᱯᱟᱛᱟ ᱢᱟᱛᱟ ᱠᱚ ᱵᱟᱝ ᱦᱩᱭᱩᱜ ᱜᱮᱭᱟ᱾
ᱦᱮᱸ
ᱪᱮᱫ ᱯᱟᱛᱟ ᱠᱚ ᱦᱩᱭᱩᱜ ᱜᱮᱭᱟ᱾
ᱟᱞᱮ ᱥᱮᱫ
ᱦᱳᱭ
ᱦᱟᱸ ᱞᱟᱹᱭ ᱛᱟᱦᱮ
ᱚᱱᱮ ᱦᱚᱸᱭ ᱥᱮᱫᱤᱱ ᱦᱩᱭ ᱮᱱᱟ ᱚᱱᱛᱮ ᱵᱩᱨᱩ ᱵᱚᱸᱜᱟ ᱚ
ᱪᱟᱞᱟᱣ ᱫᱚ ᱦᱳᱭ ᱞᱮᱱᱟ ᱥᱮ ᱵᱟᱝ ᱵᱩᱨᱩ ᱵᱚᱸᱜᱟ ᱧᱮᱧᱮᱞ ᱫᱚ?
ᱩᱸᱜ ᱵᱟᱝ ᱫᱟᱜ ᱡᱟᱹᱲᱤ ᱠᱷᱟᱹᱛᱤᱨ ᱛᱮ ᱪᱟᱞᱟᱣ ᱵᱟᱝ ᱦᱩᱭ ᱞᱮᱱᱟ ᱾
ᱚᱻ
ᱵᱷᱟᱜᱮ ᱠᱚ ᱦᱚᱲ ᱞᱮᱱᱟ ᱧᱮᱞ ᱦᱩᱭᱩᱜ ᱠᱟᱱᱟ ᱾
ᱦᱳᱭ ᱦᱳᱭ ᱪᱟᱞᱟᱣ ᱦᱚᱸ ᱟᱞᱮ ᱦᱚᱸ ᱵᱟᱝ ᱞᱮ ᱪᱟᱞᱟᱣ ᱞᱮᱱᱟ ᱫᱟᱜ ᱥᱮᱛᱟᱜ ᱠᱷᱚᱱᱟᱜ ᱫᱟᱜᱮᱫ ᱛᱟᱦᱮᱸᱜᱼ ᱟᱭ ᱛᱚ ᱾ ᱟᱫᱚ ᱢᱚᱱᱮ ᱫᱚ ᱦᱳᱭ ᱞᱮᱱᱟ ᱡᱮ ᱪᱟᱞᱟᱣ ᱦᱳᱭᱳᱜᱼᱟ ᱢᱮᱱᱛᱮ ᱾
ᱦᱩᱸ ᱟᱞᱮ ᱚᱲᱟᱜ ᱨᱮ ᱪᱮᱫ ᱥᱚᱵᱽᱡᱤ ᱠᱚᱵᱚᱱ ᱨᱚᱦᱚᱭ ᱠᱮᱫᱟ?
ᱩᱸ ᱥᱚᱵᱡᱤ ᱫᱚ ᱚᱱᱠᱟ ᱫᱚ ᱵᱟᱝᱞᱮ ᱨᱚᱦᱚᱭ ᱜᱮᱭᱟ ᱩᱸ ᱨᱚᱦᱚᱭ ᱦᱩᱭ ᱞᱮᱱᱟ ᱟᱹᱞᱩ ᱠᱚ ᱦᱚᱛᱚᱜ ᱢᱟ ᱢᱮᱱᱟᱜ ᱜᱮ ᱜᱮᱭᱟ
ᱦᱚᱸ
ᱟᱫᱚ ᱥᱚᱵᱡᱤ ᱪᱟᱥ ᱞᱮᱠᱷᱟᱱ ᱫᱚ ᱵᱷᱟᱜᱮᱜᱼᱟ ᱥᱮ ᱠᱟᱨᱚᱱ ᱚᱸᱜᱻ ᱡᱟᱦᱟᱸ ᱥᱚᱵᱡᱤ ᱨᱮᱱᱟᱜ ᱫᱟᱢ ᱠᱚ ᱵᱟᱹᱲᱛᱤ ᱤᱫᱤᱜ ᱠᱟᱱᱟ ᱫᱤᱱ ᱮᱠᱮ ᱫᱤᱱ ᱱᱤᱡᱮᱨᱟᱜ ᱛᱟᱦᱮᱸ ᱞᱮᱱᱠᱷᱟᱱ ᱢᱟᱱᱮ ᱡᱚᱠᱷᱚᱱ ᱛᱚᱠᱷᱚᱱᱮᱢ ᱟᱹᱜᱩ ᱠᱟᱛᱮᱫ ᱮᱢ ᱤᱥᱤᱱ ᱫᱟᱲᱮᱜᱼᱟ।
ᱦᱩᱸ ᱦᱩᱸ ᱛᱟᱞᱦᱮ ᱪᱮᱫ ᱥᱚᱵᱽᱡᱤ ᱵᱤᱥᱤ ᱯᱮ ᱪᱟᱥᱟ ᱟᱯᱮ?
ᱩᱸᱜᱻ ᱟᱞᱩ ᱢᱟ ᱪᱟᱥ ᱜᱮᱭᱟᱞᱮ ᱵᱚᱪᱷᱚᱨ ᱨᱮᱞᱮ ᱪᱟᱥ ᱜᱮᱭᱟ। ᱟᱨ ᱛᱩᱲᱤ ᱛᱤᱞᱢᱤᱧ ᱠᱚᱦᱚᱸ ᱢᱮᱱᱟᱜ ᱜᱮᱭᱟ ᱛᱚ ᱚᱱᱟ ᱠᱚᱫᱚ ᱠᱟᱨᱚᱱ ᱚᱱᱟ ᱠᱚ ᱱᱤᱡᱮᱨᱟᱜ ᱛᱟᱦᱮᱸ ᱞᱮᱱᱠᱷᱟᱱ ᱩᱱᱟᱹᱜ ᱵᱟᱝ ᱠᱤᱨᱤᱧ ᱦᱩᱭᱩᱜ ᱛᱟᱢᱟ। ᱟᱨ ᱫᱟᱢ ᱮᱛᱚ ᱥᱩᱱᱩᱢ ᱠᱚᱨᱮᱱᱟᱜ ᱫᱟᱢ ᱦᱚᱸ ᱵᱟᱹᱲᱛᱤ ᱜᱮᱭᱟ ᱥᱮ
ᱦᱩᱸ ᱵᱟᱡᱟᱨ ᱠᱷᱚᱱ ᱠᱤᱨᱤᱧ ᱠᱟᱛᱮᱫ ᱠᱷᱚᱱ ᱫᱚ ᱱᱤᱡᱮ ᱪᱟᱥ
ᱦᱳᱭ
ᱟᱵᱚ ᱫᱚ ᱠᱷᱮᱛ ᱠᱚ ᱦᱮᱱᱟᱜ ᱛᱟᱵᱚᱱᱟ ᱡᱚᱛᱚ ᱫᱟᱜ ᱨᱮᱱᱟᱜ ᱵᱮᱵᱚᱥᱛᱟ ᱦᱮᱱᱟᱜᱼᱟ ᱪᱮᱫ ᱛᱮᱵᱚᱱ ᱪᱮᱫ ᱛᱮᱯᱮ ᱪᱟᱥᱟ ᱟᱯᱮ ᱫᱚ ᱢᱤᱱᱤ ᱛᱮ?
ᱟᱞᱮᱥᱮᱫ ᱫᱚ ᱜᱟᱰᱟ ᱢᱮᱱᱟᱜ ᱟᱠᱟᱫᱟ ᱟᱫᱚ ᱜᱟᱰᱟ ᱨᱮᱱᱟᱜ ᱛᱮᱜᱮᱞᱮ ᱪᱟᱥ ᱵᱟᱲᱟᱭ ᱜᱮᱭᱟ। ᱠᱟᱰᱟ ᱠᱚ ᱥᱳᱨ ᱜᱮᱛᱟᱞᱮ ᱜᱮᱭᱟ ᱟᱫᱚ ᱢᱤᱱᱤ ᱠᱚ ᱛᱚ ᱚᱱᱠᱟ ᱫᱚ ᱵᱟᱹᱱᱩᱜ ᱟᱠᱟᱫᱟ ᱟᱞᱮ ᱥᱮᱫ ᱫᱚ ᱫᱟᱜ ᱛᱮᱫᱚᱞᱮ ᱚᱵᱷᱟᱵᱽ ᱧᱚᱜ ᱜᱮᱭᱟ ᱠᱟᱹᱴᱤᱡ।
ᱚ
ᱟᱯᱮ ᱥᱮᱫ ᱠᱚᱫᱚ ᱪᱮᱫ ᱠᱚᱠᱚ ᱪᱟᱥ ᱵᱟᱲᱟᱭ ᱜᱮᱭᱟ?
ᱦᱮᱸ ᱟᱞᱮᱥᱮᱫ ᱫᱚ ᱡᱷᱚᱛᱚᱢ ᱥᱚᱵᱡᱤ ᱵᱚᱞᱛᱮ ᱡᱷᱚᱛᱚ ᱥᱚᱵᱡᱤ ᱜᱮ ᱦᱳᱭᱳᱜᱼᱟ ᱟᱹᱞᱩ ᱦᱳᱭᱳᱜᱼᱟ ᱡᱷᱚᱛᱚ ᱨᱚᱠᱚᱢ ᱜᱮ ᱢᱟᱱᱮ ᱦᱳᱲᱳ ᱦᱳᱭᱳᱜᱼᱟ ᱢᱟᱱᱮ ᱰᱟᱸᱜᱟ ᱦᱚᱸ ᱦᱮᱱᱟᱜᱼᱟ ᱟᱨ ᱵᱟᱹᱭᱦᱟᱹᱲ ᱦᱚᱸ ᱦᱮᱱᱟᱜᱼᱟ।
ᱚᱻ
ᱥᱮᱫ ᱫᱚ ᱵᱟᱝ ᱦᱳᱭᱳᱜᱼᱟ ᱡᱮᱢᱚᱱ ᱟᱹᱞᱩ ᱠᱚᱫᱚ ᱚᱱᱟ ᱫᱚ ᱥᱩᱫᱷᱩ ᱦᱳᱲᱳ ᱜᱮ ᱨᱚᱦᱚᱭ ᱦᱩᱭᱩᱜᱼᱟ। ᱟᱨ ᱰᱟᱸᱜᱟ ᱠᱚ ᱥᱚᱵᱽᱡᱤ ᱦᱩᱭᱩᱜᱼᱟ ᱡᱢᱚᱱ ᱠᱩᱸᱫᱽᱨᱤ ᱯᱚᱴᱚᱞ ᱡᱷᱤᱸᱜᱟᱹ ᱠᱟᱨᱞᱟ ᱥᱚᱥᱟ ᱡᱷᱚᱛᱚ ᱨᱚᱠᱚᱢ ᱥᱚᱵᱽᱡᱤ ᱦᱳᱭᱳᱜᱼᱟ।
ᱦᱮᱸ ᱛᱚ ᱱᱤᱡᱮᱨᱟᱜ ᱛᱟᱦᱮᱸ ᱞᱮᱱᱠᱷᱟᱱ ᱵᱷᱟᱹᱜᱤ ᱦᱮᱸ ᱥᱮ ᱡᱚᱠᱷᱚᱱ ᱛᱚᱠᱷᱚᱱᱮᱢ ᱟᱹᱜᱩ ᱠᱟᱛᱮᱜ ᱮᱢ ᱤᱥᱤᱱ ᱫᱟᱲᱮᱭᱟᱜᱼᱟ᱾
ᱦᱩᱸ᱾